ᱦᱩᱸ ᱡᱚᱦᱟᱨ ᱜᱮ
ᱡᱚᱦᱟᱨ ᱜᱮ
ᱦᱩᱸ
ᱪᱮᱫ ᱠᱚᱯᱮ ᱪᱮᱠᱟᱭᱮᱫ ᱛᱟᱦᱮᱱᱟ ᱱᱤᱛᱚᱝ ᱫᱚ?
ᱚ ᱪᱮᱫ ᱦᱚᱸ ᱵᱟᱝ ᱱᱤᱛᱚᱜ ᱫᱚ ᱮᱢᱚᱱ ᱜᱮ ᱡᱤᱨᱟᱹᱣ ᱵᱟᱲᱟ ᱦᱩᱭ ᱠᱟᱱᱟ ᱫᱟᱠᱟ ᱡᱚᱢ ᱠᱟᱛᱮᱫ ᱱᱤᱛᱚᱜ ᱫᱚ ᱟᱯᱮ ᱜᱮ ᱪᱮᱫ ᱠᱚᱯᱮ ᱪᱤᱠᱟᱹ ᱵᱟᱲᱟᱭ ᱮᱫᱟ?
ᱟᱞᱮ ᱦᱚᱸ ᱫᱟᱠᱟ ᱡᱚᱢ ᱠᱟᱛᱮ ᱞᱮ ᱡᱤᱨᱟᱹᱣ ᱵᱟᱲᱟᱣ ᱟᱠᱟᱱᱟ᱾
ᱟᱪᱪᱷᱟ ᱟᱪᱪᱷᱟ
ᱡᱚᱛᱚ ᱜᱮ ᱱᱟᱯᱟᱭ ᱜᱮ ᱢᱮᱱᱟᱜ ᱯᱮᱭᱟ ᱥᱮ?
ᱦᱮᱸ ᱟᱞᱮ ᱫᱚ ᱡᱚᱛᱚ ᱦᱚᱲ ᱜᱮ ᱱᱤᱫ ᱫᱷᱟᱵᱤᱡ ᱛᱮᱫᱚ᱾ ᱟᱨ ᱱᱟᱯᱟᱭ ᱜᱮ ᱢᱮᱱᱟᱜ ᱞᱮᱭᱟ ᱟᱯᱮᱜᱮ ᱪᱮᱫ ᱞᱮᱠᱟ ᱵᱟᱝ ᱢᱮᱱᱟᱜ ᱯᱮᱭᱟ?
ᱟᱞᱮ ᱦᱚᱸ ᱥᱟᱱᱟᱢ ᱜᱮ ᱱᱟᱯᱟᱭ ᱜᱮ ᱢᱮᱱᱟᱜ ᱟᱠᱟᱫ ᱞᱮᱭᱟ ᱛᱚᱵᱮ ᱟᱯᱮ ᱚᱱᱛᱮ ᱫᱚ ᱦᱩᱲᱩ ᱠᱚᱫᱚ ᱯᱮ ᱨᱚᱦᱚᱭ ᱥᱟᱛ ᱵᱟᱲᱟ ᱠᱮᱫᱟ ᱥᱮ ᱵᱟᱝ-ᱟ?
ᱦᱩᱲᱩ ᱨᱚᱦᱚᱭ ᱫᱚ ᱮᱠᱫᱚᱢ ᱱᱤᱛᱚᱜ ᱢᱟ ᱟᱞᱮ ᱥᱮᱫ ᱢᱟ ᱮᱠᱚᱢ ᱥᱟᱹᱨᱫᱤ ᱞᱮ ᱮᱦᱚᱵ ᱠᱟᱱᱟ ᱦᱩᱲᱩ ᱨᱚᱦᱚᱭ᱾ ᱦᱩᱸ ᱟᱯᱮ ᱥᱮᱫ ᱜᱮ ᱛᱤᱱᱟᱹᱜ ᱫᱟᱹᱵᱤᱡ ᱠᱟᱱᱟ ᱟᱞᱮ ᱥᱮᱫ ᱫᱚ ᱚᱱᱮ ᱚᱱᱠᱟ ᱥᱟᱹᱨᱫᱤ ᱵᱟᱲᱟᱣ ᱠᱟᱱᱟ᱾
ᱱᱚᱛᱮ ᱫᱚ ᱢᱩᱪᱟᱹᱫ ᱢᱩᱪᱟᱹᱫ ᱥᱮ ᱦᱮᱡ ᱠᱟᱱᱟ ᱠᱟᱨᱚᱱ ᱟᱞᱮ ᱫᱚ ᱞᱟᱦᱟ ᱠᱷᱚᱱᱟᱜ ᱫᱟᱜ ᱟᱞᱮ ᱠᱟᱱ ᱛᱟᱦᱮᱱᱚᱜ ᱟᱭ ᱥᱮ ᱟᱨ ᱱᱤᱛᱚᱜ ᱫᱚ ᱥᱮᱨᱮ ᱠᱚᱢ ᱩᱱᱟᱹᱜ ᱵᱟᱭ ᱫᱟᱜ ᱟᱞᱮ ᱠᱟᱱᱟ ᱱᱤᱛᱚᱜ ᱴᱤᱯᱤ ᱴᱤᱯᱤ ᱯᱷᱞᱤ ᱧᱩᱨᱩᱜ ᱠᱟᱱᱟ ᱞᱟᱦᱟ ᱚᱱᱠᱟ ᱞᱟᱦᱟ ᱪᱮᱫ ᱞᱮᱠᱟ ᱧᱩᱨᱩᱜ ᱠᱟᱱ ᱛᱟᱦᱮᱱᱟ ᱚᱱᱠᱟ ᱫᱚ ᱵᱟᱝ ᱧᱩᱨᱩᱜ ᱠᱟᱱᱟ ᱱᱤᱛᱚᱝ ᱫᱚ ᱟᱫᱚ ᱢᱚᱴᱚᱨ ᱫᱟᱜ ᱠᱚ ᱛᱮᱦᱚᱞᱮ ᱨᱚᱦᱚᱭ ᱵᱟᱲᱟ ᱠᱟᱜ-ᱟ ᱞᱟᱦᱟᱨᱮ ᱚᱠᱚ ᱠᱚᱣᱟᱜ ᱛᱮ ᱩᱱᱠᱩ ᱫᱚ ᱢᱚᱴᱚᱨ ᱫᱟᱜ ᱠᱚ ᱛᱮᱭᱟᱨᱦᱟᱜ-ᱟ ᱩᱱᱠᱩ ᱫᱚ ᱥᱮᱨᱢᱟ ᱫᱟᱜ ᱛᱮᱦᱚᱸ ᱠᱚ ᱧᱟᱢ ᱠᱮᱫ ᱛᱮ ᱫᱚ ᱥᱮᱨᱢᱟ ᱫᱟᱜ ᱛᱮᱦᱚᱸ ᱥᱚᱭ ᱵᱟᱲᱟ ᱫᱚ ᱦᱩᱭ ᱥᱟᱹᱛ ᱵᱟᱲᱟᱭᱮᱱ ᱛᱟᱞᱮᱭᱟ ᱟᱫᱚ ᱚᱲᱟᱜ ᱠᱚᱨᱮᱜᱮ ᱱᱤᱛᱚᱜ ᱞᱮ ᱵᱟᱲᱟᱭᱮᱫ ᱠᱟᱱᱟ
ᱦᱮᱸ ᱦᱮᱸ
ᱛᱚᱵᱮ ᱚᱲᱟᱜ ᱠᱚᱨᱮᱜ ᱩᱛᱩ ᱛᱮᱭᱟᱜ ᱪᱟᱥ ᱫᱚᱯᱮ ᱞᱟᱜᱟᱣ ᱠᱟᱜ-ᱟ ᱥᱮ ᱵᱟᱝ ᱟ?
ᱚᱸ ᱟᱞᱮ ᱥᱮᱱ ᱫᱚ ᱩᱛᱩ ᱩᱸ ᱩᱛᱩ ᱛᱮᱭᱟᱜ ᱪᱟᱥ ᱫᱚ ᱞᱟᱜᱟᱣ ᱠᱟᱱ ᱜᱮᱭᱟ ᱟ, ᱡᱟᱜᱮ ᱚᱲᱟᱜ ᱨᱮ ᱡᱚᱢ ᱵᱟᱲᱟᱭ ᱞᱮᱠᱟ ᱛᱷᱚᱲᱟ ᱜᱟᱱ᱾ ᱪᱟᱥ ᱫᱚ ᱪᱟᱥ ᱜᱮᱭᱟ, ᱟᱯᱮ ᱜᱮ ᱦᱟᱸᱜ ᱼᱟ?
ᱟᱞᱮ ᱠᱚᱢᱟᱞᱮ ᱞᱟᱜᱟᱣ ᱠᱟᱜ ᱟᱹᱰᱤ ᱟᱭᱢᱟ ᱜᱮ᱾ ᱠᱚᱱᱰᱦᱟ ᱠᱚ ᱦᱚᱛᱚᱜ ᱠᱚ ᱠᱟᱹᱭᱫᱟᱹ ᱡᱷᱤᱧᱸᱜᱟᱹ ᱜᱷᱟᱧᱜᱽᱨᱟ ᱟᱨ ᱚᱱᱟ ᱵᱤᱱᱰᱤ ᱦᱚᱸᱞᱮ ᱞᱟᱜᱟᱣ ᱠᱟᱜᱼᱟ᱾ ᱟᱨ ᱟᱫᱷᱮ ᱠᱚᱦᱚᱸ ᱞᱮ ᱞᱟᱜᱟᱣ ᱵᱟᱲᱟ ᱠᱟᱫᱟᱞᱮ ᱚᱲᱟᱜ ᱨᱮ ᱡᱚᱢ ᱵᱟᱲᱟᱭ ᱞᱟᱹᱜᱤᱫ᱾ ᱫᱚ ᱦᱟᱹᱠᱩ ᱦᱚᱸ ᱟᱹᱰᱤ ᱟᱭᱢᱟ ᱜᱟᱱ ᱜᱮᱞᱮ ᱞᱟᱜᱟᱣ ᱠᱟᱜᱼᱟ᱾
ᱦᱚᱸ ᱦᱚᱸ ᱦᱚᱸ ᱟᱪᱪᱷᱟ ᱟᱪᱪᱷᱟ᱾ ᱚᱱᱠᱟ ᱞᱟᱜᱟᱣ ᱞᱮᱠᱷᱟᱱ ᱢᱟ ᱵᱮᱥ ᱜᱮᱭᱟ ᱛᱷᱚᱲᱟ ᱵᱟᱡᱟᱨ ᱠᱚᱨᱮ ᱠᱷᱚᱱ ᱟᱨ ᱠᱤᱨᱤᱧ ᱠᱚ ᱛᱷᱚᱲᱟ ᱠᱚᱢ ᱧᱚᱜ ᱦᱩᱭᱩᱜ-ᱟ᱾
ᱦᱮᱸ ᱦᱮᱸ ᱟᱨ ᱱᱚᱛᱮ ᱫᱚ ᱚᱱᱮ ᱟᱹᱠᱷᱨᱤᱧ ᱦᱚᱸᱠᱚ ᱤᱫᱤᱭᱮᱜ ᱠᱟᱱᱟ ᱠᱚᱥᱮ, ᱟᱠᱷᱨᱤᱧ ᱵᱟᱠᱷᱨᱟ ᱛᱮᱦᱚᱸ ᱠᱚ ᱞᱟᱜᱟᱣ ᱵᱟᱲᱟᱣ ᱠᱟᱫᱟᱞᱮ
ᱦᱩᱸ ᱦᱩᱸ ᱟᱪᱪᱷᱟ ᱟᱪᱪᱷᱟ᱾
ᱟᱨ ᱱᱤᱛᱚᱝ ᱢᱟ ᱢᱟᱹᱨᱤᱪ ᱨᱮᱭᱟᱜ ᱫᱟᱢ ᱦᱚᱸ ᱟᱹᱰᱤ ᱰᱷᱤᱨ ᱠᱟᱱᱟ ᱛᱚᱵᱮ ᱱᱤᱛᱚᱜ ᱰᱩᱵᱟᱹᱣ ᱵᱟᱲᱟᱣ ᱠᱟᱱᱟ ᱚᱠᱚᱭ ᱠᱚᱣᱟᱜ ᱤᱭᱟᱹ ᱠᱷᱮᱛ ᱠᱚᱨᱮ ᱪᱟᱥᱵᱟᱥ ᱠᱚ ᱩᱱᱠᱩ ᱠᱚᱣᱟᱜ ᱫᱚ ᱫᱟᱢ ᱠᱚᱢ ᱤᱭᱟᱹᱛᱮ ᱱᱤᱛᱚᱜ ᱫᱚ ᱚᱠᱚᱭ ᱠᱚᱣᱟᱜ ᱵᱟᱧᱪᱟᱣ ᱠᱟᱱᱟ ᱤᱭᱟᱹ ᱠᱚ ᱨᱚᱦᱚᱭ ᱵᱟᱲᱟ ᱠᱟᱜ ᱠᱚ ᱢᱟᱹᱨᱤᱪ ᱫᱟᱨᱮ ᱠᱚ᱾ ᱢᱟᱹᱨᱤᱪ ᱠᱚ ᱩᱱᱠᱩ ᱠᱚᱣᱟᱜ ᱢᱟᱹᱨᱤᱪ ᱫᱚ ᱱᱤᱛᱚᱜ ᱫᱚ ᱟᱹᱰᱤ ᱫᱟᱢ ᱛᱮ ᱟᱹᱠᱷᱨᱤᱧᱚᱜ ᱠᱟᱱᱟ᱾
ᱦᱩᱸ ᱦᱩᱸ, ᱮᱸ ᱱᱤᱛᱚᱜ ᱫᱚ ᱚᱱᱚᱝᱠᱟ ᱜᱮ ᱚᱠᱟᱴᱟᱜ ᱟᱸ ᱠᱚᱸ ᱟᱸ ᱠᱚᱢ ᱧᱚᱜ ᱠᱚ ᱨᱟᱠᱟᱵᱟ ᱚᱱᱟ ᱠᱚᱫᱚ ᱫᱟᱢᱚᱜ ᱜᱮᱭᱟ᱾
ᱟᱠᱚ ᱦᱚᱸ
ᱦᱩᱸ
ᱟᱨ ᱠᱷᱟᱭ ᱟᱭᱢᱟ ᱦᱚᱲ ᱜᱮᱠᱚ ᱞᱟᱜᱟᱣ ᱵᱟᱲᱟ ᱞᱮᱫᱟ ᱟᱫᱚ ᱩᱱᱤ ᱫᱟᱜᱽ ᱛᱮᱭ ᱰᱩᱵᱟᱹ ᱠᱮᱫ ᱛᱟᱠᱚᱣᱟ ᱢᱤᱫ ᱫᱚᱢ ᱥᱮ ᱟᱫᱚ ᱚᱱᱟ ᱛᱮ ᱜᱚᱡ ᱵᱟᱲᱟᱣ ᱠᱟᱱᱟ ᱟᱫᱚ ᱯᱟᱨᱭᱟ ᱯᱮᱭᱟ ᱦᱚᱲ ᱠᱚᱣᱟᱜ ᱫᱚ ᱢᱚᱡᱽ ᱜᱮ ᱵᱟᱧᱪᱟᱣ ᱵᱟᱲᱟᱣ ᱠᱟᱱᱟ ᱠᱚ ᱟᱠᱚᱣᱟᱜ ᱠᱷᱩᱴᱩ ᱧᱚᱜ ᱨᱮ ᱢᱮᱱᱟᱜ-ᱟ᱾ ᱩᱱᱠᱩ ᱠᱚᱣᱟᱜ ᱫᱚ ᱫᱟᱢ ᱧᱚᱜ ᱛᱮᱠᱚ ᱟᱹᱠᱷ ᱨᱤᱧᱮᱜ ᱠᱟᱱᱟ ᱞᱟᱵᱷ ᱜᱮ ᱦᱩᱭᱩᱜᱚᱜ ᱠᱟᱱ ᱛᱟᱠᱚᱣᱟ᱾
ᱦᱩᱸ ᱦᱩᱸ᱾ ᱢᱟᱱᱮ ᱢᱟᱹᱨᱤᱪ ᱜᱚᱰᱟ ᱨᱮᱫᱚ ᱫᱟᱜᱽ ᱡᱟᱢᱟ ᱞᱮᱱᱠᱷᱟᱱ ᱜᱮ ᱢᱟᱹᱨᱤᱪ ᱫᱚ ᱜᱚᱡᱚᱜ-ᱟ᱾
ᱟᱦᱮᱸ ᱟᱝᱠᱷᱟᱡ ᱫᱚ ᱵᱟᱝ ᱜᱩᱡᱩᱜ ᱜᱮᱭᱟ ᱫᱟᱜᱽ ᱡᱚᱢᱟᱣ ᱞᱮᱱᱠᱷᱟᱭ ᱜᱮ᱾ ᱟᱫᱚ ᱯᱮᱨᱮᱡ ᱩᱛᱟᱹᱨᱚᱜ ᱠᱟᱱᱟ ᱛᱚ ᱯᱩᱨᱟᱹᱣ ᱟᱫᱚᱢ ᱠᱚᱫᱚ ᱱᱟᱞᱟ ᱱᱟᱞᱟ ᱫᱚᱠᱚ ᱨᱚᱦᱚᱭ ᱵᱟᱲᱟ ᱠᱟᱫ ᱛᱟᱦᱮᱸᱱᱚᱜ-ᱟ᱾ ᱵᱟᱝ ᱦᱚᱸ ᱤᱭᱟᱹ ᱯᱮᱨᱮᱡ ᱵᱟᱲᱟᱣ ᱠᱟᱱᱟᱭ
ᱦᱩᱸ ᱦᱩᱸ, ᱦᱩᱸ ᱦᱩᱸ
ᱱᱚᱛᱮ ᱫᱚ ᱚᱠᱚᱭ ᱠᱩᱣᱟᱜ ᱱᱟᱞᱟ ᱡᱚᱢᱤ ᱦᱮᱱᱟᱜ ᱛᱟᱠᱚᱣᱟ ᱩᱱᱠᱩ ᱠᱚᱫᱚ ᱟᱣᱨᱤ ᱠᱩ ᱨᱚᱦᱚᱭ ᱥᱟᱹᱛᱟ ᱚᱠᱚᱭ ᱠᱚᱣᱟᱜ ᱜᱷᱩᱴᱩ ᱜᱷᱩᱴᱩᱛᱮ ᱢᱮᱱᱟᱜ-ᱟ ᱩᱱᱠᱩ ᱠᱩᱫᱚ ᱠᱚ ᱨᱚᱦᱚᱭ ᱵᱟᱲᱟ ᱠᱮᱫᱟ ᱠᱚ ᱱᱟᱞᱟ ᱨᱮᱫᱚ ᱟᱹᱰᱤ ᱟᱭᱢᱟ ᱜᱟᱱ ᱫᱟᱜᱽ ᱯᱮᱨᱮᱡ ᱵᱟᱲᱟᱣ ᱠᱟᱱᱟ᱾
ᱟᱪᱪᱷᱟ ᱟᱪᱪᱷᱟ ᱟᱪᱪᱷᱟ, ᱛᱚ ᱴᱷᱤᱠ ᱜᱮ ᱫᱟᱜᱽ ᱮ ᱡᱟᱹᱲᱤᱭᱮᱫᱟ ᱟᱯᱮ ᱥᱮᱜ ᱫᱚ ᱪᱮᱛᱟ?
ᱦᱮᱸ ᱫᱟᱜᱽ ᱮᱜ ᱠᱟᱱ ᱠᱷᱟᱭ ᱢᱟ ᱟᱹᱰᱤ ᱫᱚᱢᱮ ᱡᱳᱨᱮ ᱜᱮᱭ ᱫᱟᱜᱽ ᱮᱜ ᱠᱟᱱᱟ ᱟᱨ ᱵᱟᱭ ᱫᱟᱜᱽ ᱮᱜ ᱠᱟᱱ ᱠᱷᱟᱭ ᱦᱮᱸ ᱮᱠᱫᱚᱢ ᱴᱤᱯᱤ ᱴᱤᱯᱤ ᱵᱟᱝ ᱤᱱᱟᱹᱜ ᱠᱚᱢᱜᱮ ᱫᱟᱜᱽ ᱟᱞᱮ ᱠᱟᱱᱟ ᱱᱤᱛᱚᱝ ᱫᱚ ᱫᱟᱜᱽ ᱠᱚᱢᱟᱣ ᱧᱚᱜ ᱠᱟᱱᱟ᱾
ᱦᱩᱸ ᱦᱩᱸᱦᱩᱸ ᱟᱪᱪᱷᱟ ᱟᱪᱪᱷᱟ. ᱟᱞᱮ ᱥᱮᱱ ᱦᱚᱸ ᱦᱮᱸ ᱞᱟᱹᱭ ᱢᱮ?
ᱛᱚᱵᱮ ᱪᱤᱫ ᱠᱚ ᱫᱟᱨᱮ ᱠᱚᱫᱚ ᱯᱮ ᱨᱚᱦᱚᱭ ᱵᱟᱲᱟ ᱟᱠᱟᱫ ᱚᱲᱟᱜ ᱯᱷᱰ ᱯᱷᱰ ᱛᱮ? ᱡᱚᱢᱟᱜ ᱫᱟᱨᱮ ᱠᱚᱫᱚ ᱯᱮ ᱨᱚᱦᱚᱭ ᱵᱟᱲᱟᱣ ᱠᱟᱜ ᱥᱮ ᱵᱟᱝᱟ?
ᱦᱮᱸ ᱫᱟᱨᱮ ᱠᱚᱦᱚᱸ ᱨᱚᱦᱚᱭ ᱫᱚ ᱨᱚᱦᱚᱭ ᱵᱟᱲᱟᱣ ᱠᱟᱱ ᱜᱮᱭᱟ ᱩᱞ ᱠᱩ ᱠᱟᱱᱴᱷᱟᱲ ᱠᱩᱲ ᱴᱮᱢᱨᱚᱥ ᱠᱩ ᱞᱤᱪᱩ ᱠᱩ ᱰᱟᱵᱷᱟ ᱠᱩ ᱤᱱᱟᱹ ᱠᱩᱜᱤ
ᱛᱚᱵᱮ ᱟᱯᱮ ᱫᱚ ᱚᱠᱟ ᱱᱟᱠᱷᱟ ᱯᱮ ᱯᱟᱲᱟᱜ ᱠᱟᱱᱟ?
ᱟᱞᱮ ᱫᱚ ᱦᱟᱸᱜ ᱚᱱᱛᱮ ᱟᱞᱮ ᱫᱚ ᱯᱩᱨᱩᱵ ᱱᱟᱠᱷᱟ ᱥᱟᱭᱮᱰ ᱟᱞᱮ ᱫᱚ
ᱟᱪᱪᱷᱟ
ᱥᱮᱢᱟ ᱟᱞᱮ ᱢᱟ ᱩᱛᱛᱚᱨ ᱫᱤᱱᱟᱡᱽᱯᱩᱨ ᱞᱮ ᱯᱟᱲᱟᱜ ᱠᱟᱱᱟ
ᱚᱦᱚ ᱦᱚ ᱟᱪᱪᱷᱟ ᱟᱪᱪᱷᱟ ᱟᱪᱪᱷᱟ
ᱚᱭᱮᱥᱴ ᱵᱮᱝᱜᱚᱞ ᱨᱮᱱᱟᱜ ᱦᱳᱭᱛᱳ ᱟᱫᱚ ᱚᱱᱟ ᱠᱩ ᱦᱩᱭ ᱵᱟᱲᱟᱣ ᱠᱟᱱᱛᱮ ᱱᱤᱛᱳᱜ ᱫᱚ ᱵᱟᱜᱟᱱ ᱠᱚᱨᱮ ᱜᱮ ᱠᱟᱹᱢᱤ ᱫᱚ ᱦᱩᱭ ᱵᱟᱲᱟᱜ ᱠᱟᱱᱟ ᱱᱤᱛᱳᱜ ᱫᱚ᱾
ᱦᱚ ᱦᱚ ᱦᱚ ᱟᱪᱪᱷᱟ ᱟᱪᱪᱷᱟ
ᱟᱯᱮ ᱚᱱᱛᱮ ᱠᱚᱫᱚ ᱢᱮᱱᱟᱜ ᱟ ᱥᱮ ᱵᱟᱝ ᱵᱟᱜᱟᱱ ᱠᱚᱫᱚ?
ᱛᱚ ᱟᱞᱮ ᱥᱮᱫ ᱫᱚ ᱵᱟᱜᱟᱱ ᱫᱚ ᱚᱝᱠᱟ ᱫᱚ ᱵᱟᱹᱱᱩᱜ-ᱟ ᱚᱝᱠᱟ ᱠᱟᱹᱢᱤ ᱞᱮᱠᱟ ᱫᱚ ᱟᱞᱮ ᱥᱮᱜ ᱠᱚ ᱵᱟᱜᱟᱱ ᱵᱟᱲᱟᱣ ᱠᱟᱜ ᱜᱮᱭᱟ ᱚᱱᱠᱟ ᱠᱟᱹᱴᱤᱡ ᱠᱟᱹᱴᱤᱡ ᱢᱮᱱᱟᱜ-ᱟ ᱚᱱᱠᱟ ᱞᱟᱹᱴᱩ ᱫᱚ ᱵᱟᱹᱱᱩᱜ-ᱟ ᱡᱮ ᱦᱚᱲ ᱚᱱᱰᱮᱠ ᱠᱟᱹᱢᱤᱭ ᱧᱟᱢᱚᱜ ᱚᱝᱠᱟ ᱫᱚ ᱵᱟᱝ ᱟᱞᱮ ᱥᱮᱫ ᱢᱮᱱᱟᱜ ᱜᱮᱭᱟ ᱱᱟᱱᱛᱮ ᱮᱠᱫᱚᱢ ᱦᱟᱱᱛᱮ ᱟᱞᱮ ᱠᱚ ᱦᱟᱱᱛᱮ ᱡᱤᱞᱤᱧ ᱧᱚᱜ ᱚᱱᱛ ᱛᱮ ᱫᱚ ᱵᱟᱜᱟᱱ ᱢᱮᱱᱟᱜ-ᱟ ᱡᱮᱞᱮᱠᱟ ᱟᱞᱮ ᱥᱮᱫ ᱫᱚ ᱟ ᱪᱟᱭ ᱵᱟᱜᱟᱱ ᱢᱤᱱᱟᱜ-ᱟ ᱛᱚ ᱚᱱᱟ ᱠᱚᱨᱮ ᱠᱟᱹᱢᱤᱭ ᱠᱟᱱ ᱜᱮᱠᱚ ᱟᱹᱰᱤ ᱦᱚᱲ ᱜᱮ ᱛᱚ ᱟᱞᱮ ᱫᱚ ᱦᱟᱸᱜ ᱠᱮ ᱯᱷᱟᱨᱟᱠ ᱧᱚᱜ ᱜᱮᱛᱮ ᱚᱱᱟ ᱠᱚᱨᱮ ᱫᱚ ᱵᱟᱞᱮ ᱠᱟᱹᱢᱤᱭᱮᱫᱟ
ᱟᱫᱚ ᱱᱚᱛᱮ ᱦᱚᱸ ᱩᱱᱠᱩ ᱠᱟᱹᱢᱤ ᱵᱟᱲᱟᱭᱮᱜ ᱠᱟᱱᱟ
ᱦᱩᱸ ᱦᱩᱸ ᱟᱪᱷᱟ ᱪᱷᱟ ᱪᱷᱟ ᱪᱮᱜ ᱠᱩ ᱵᱟᱜᱟᱱ ᱢᱮᱱᱟᱜ-ᱟ ᱚᱱᱛᱮ ᱫᱚ ᱟᱯᱮ ᱥᱮᱜ ᱫᱚ?
ᱱᱚᱛᱮ ᱫᱚ ᱟᱱᱟᱨᱚᱥ ᱵᱟᱜᱟᱱ ᱠᱚ ᱢᱮᱱᱟᱜ ᱟᱠᱟᱫᱟ ᱫᱟᱨᱤ ᱠᱚᱠᱚ ᱵᱟᱜᱟᱱ ᱵᱟᱲᱟᱣ ᱠᱟᱜ-ᱟ ᱤᱭᱟᱹ ᱠᱩ ᱥᱩᱯᱟᱹᱲᱤ ᱫᱟᱨᱤ ᱠᱩ ᱵᱟᱜᱟᱱ ᱢᱤᱱᱟᱜ-ᱟ ᱢᱚᱭᱠᱤᱢᱤ ᱫᱟᱨᱮ ᱵᱟᱜᱟᱱ ᱢᱮᱱᱟᱜ-ᱟ᱾ ᱟᱭᱢᱟ ᱜᱚᱴᱟᱡ ᱫᱟᱨᱤ ᱜᱮ ᱚᱴᱮ ᱵᱟᱜᱟᱱ ᱦᱚᱸ ᱢᱮᱱᱟᱜ-ᱟ ᱵᱟᱜᱟᱱ ᱦᱚᱸ ᱢᱮᱱᱟᱜ-ᱟ
ᱦᱩᱸ ᱦᱩᱸ ᱟᱪᱷᱟ ᱟᱪᱷᱟ ᱚ ᱟ ᱫᱟᱨᱤ ᱱᱟᱹᱲᱤ ᱠᱚ ᱛᱟᱦᱮᱸᱫ ᱫᱟᱨᱤᱱ ᱫᱟᱨᱮ ᱱᱟᱹᱲᱤ ᱠᱚ ᱛᱟᱦᱮᱱ ᱠᱷᱟᱱ ᱢᱟ ᱠᱟᱢ ᱟᱢ ᱢᱤᱫ ᱵᱟᱨ ᱯᱚᱭᱥᱟ ᱠᱩᱻ ᱠᱟᱢᱟᱣ ᱦᱩᱭᱩᱜ-ᱟ ᱥᱮ ᱦᱚᱭ ᱦᱤᱸᱥᱤᱫ ᱠᱚ ᱞᱟᱹᱜᱤᱫ ᱦᱚᱸ ᱢᱚᱡᱽ ᱜᱮᱭᱟ ᱡᱟᱛ
ᱟᱯ ᱟᱯᱮ ᱚᱱᱛᱮ ᱥᱩᱯᱟᱲᱤ ᱫᱟᱨᱤ ᱠᱩ ᱢᱮᱱᱟᱜ-ᱟ?
ᱦᱮᱸ ᱦᱮᱸ ᱢᱮᱱᱟᱜ ᱜᱮᱭᱟ ᱟᱞᱮ ᱥᱮᱜ ᱦᱚᱸ ᱚᱱᱟ
ᱛᱚᱵᱮ ᱚᱱᱛᱮ ᱫᱚ ᱚᱱᱟ ᱫᱚ ᱪᱮᱫ ᱞᱮᱠᱟ ᱫᱟᱢ ᱛᱮᱠᱚ ᱟᱠᱷᱨᱤᱧᱜᱫ ᱠᱟᱱᱟ ᱚᱱᱟ ᱡᱚ ᱛᱮ?
ᱦᱩᱸ ᱤᱧ ᱢᱟ ᱦᱟᱸᱜ ᱚᱱᱟ ᱠᱚᱫᱚ ᱵᱟᱹᱧ ᱵᱟᱲᱟᱭ ᱜᱤᱭᱟ ᱟᱞᱮ ᱢᱟ ᱡᱚᱢ ᱦᱚᱸ ᱵᱟᱞᱮ ᱡᱚᱢᱟ ᱟᱨ ᱨᱚᱦᱚᱭ ᱦᱚᱸ ᱵᱟᱞᱮ ᱨᱚᱦᱚᱭᱟ ᱵᱟᱞᱮ ᱟᱹᱠᱷᱨᱤᱧᱟ ᱛᱚ ᱚᱱᱟᱛᱮ ᱚᱱᱟᱠᱚ ᱵᱤ
ᱟᱨ ᱟᱫᱚ ᱨᱚᱦᱚᱭ ᱞᱮᱠᱷᱟᱡ ᱫᱚ ᱯᱷᱟᱭᱫᱟ ᱫᱚ ᱟᱯᱮᱭᱟᱜ ᱜᱮ ᱦᱩᱭᱠᱚᱜ-ᱟ ᱠᱟᱨᱚᱱ ᱚᱱᱟ ᱨᱮᱭᱟᱜ ᱦᱚ ᱫᱟᱢ ᱢᱮᱱᱟᱜ ᱠᱟᱫᱟ᱾ ᱟᱫᱚᱢ ᱠᱩᱫᱚ ᱢᱤᱫᱴᱟᱝ ᱜᱤ ᱛᱤᱱ ᱴᱟᱠᱟ ᱵᱤᱥ ᱠᱟᱛᱮᱜ ᱠᱚ ᱟᱹᱠᱷᱨᱤᱧᱮᱜ ᱠᱟᱱᱟ ᱚᱱᱟ ᱦᱤᱥᱟᱹᱵ ᱛᱮᱠᱚ ᱥᱟᱵᱟ ᱟᱫᱚᱢ ᱠᱚᱫᱚ ᱫᱟᱨᱤ ᱨᱤᱭᱟᱜ ᱡᱚ ᱫᱚ ᱚᱱᱟ ᱫᱟᱨᱤ ᱢᱤᱫᱴᱮᱡ ᱫᱟᱨᱤ ᱜᱤ ᱫᱩᱭᱥᱚ ᱩᱱᱠᱟ ᱠᱚ ᱟᱹᱷᱨᱤᱧᱮᱜ ᱠᱟᱱᱟ ᱟᱫᱚ ᱫᱟᱨᱮ ᱫᱚ ᱵᱟᱠᱚ ᱟᱹᱷᱨᱤᱧᱫᱟ ᱚᱱᱟ ᱡᱚ᱾ ᱛᱮᱫ ᱚᱱᱟ ᱫᱟᱨᱮ ᱨᱤᱭᱟᱜ ᱡᱚ ᱛᱮᱫ ᱠᱷᱟᱹᱞᱤ᱾ ᱢᱤᱫᱴᱮᱡ ᱫᱟᱨᱮ ᱮᱨᱤᱭᱟ ᱡᱚ ᱡᱩᱫᱤ ᱡᱷᱚᱛᱚᱢ ᱦᱟᱛᱟᱣ ᱠᱷᱟᱡ ᱛᱟᱦᱟᱞᱮ ᱫᱩᱭᱥᱚ᱾ ᱱᱚᱛᱮ ᱫᱚ ᱚᱱᱠᱟ ᱦᱤᱥᱟᱹᱵ ᱛᱮᱠᱚ ᱟᱹᱠᱷᱨᱤᱧᱮᱜ ᱠᱟᱱᱟ᱾ ᱟᱫᱚ ᱟᱞᱮ ᱦᱚᱸ ᱚᱱᱠᱟ ᱜᱤᱞᱮ ᱵᱟᱜᱟᱱ ᱠᱟᱜᱼᱟ ᱚᱱᱟ ᱞᱟᱹᱜᱤᱫ ᱛᱮ ᱥᱩᱯᱟᱹᱲᱤ ᱫᱟᱨᱮ ᱠᱚᱦᱚᱸᱞᱮ ᱵᱟᱜᱟᱱ ᱠᱟᱜ-ᱟ ᱟᱨᱦᱚᱸ ᱢᱤᱦᱚᱜᱤᱱᱤ ᱫᱟᱨᱮ ᱦᱚᱸ᱾ ᱚᱱᱟ ᱫᱟᱨᱮ ᱨᱮ ᱡᱩᱫᱤ ᱢᱤᱫᱴᱮᱡ ᱫᱟᱨᱮ ᱡᱩᱫᱤ ᱵᱚᱪᱷᱚᱨ ᱫᱤᱱ ᱠᱷᱚᱡ ᱠᱷᱤᱨᱮᱢ ᱫᱚᱦᱚᱭᱟ ᱛᱟᱦᱚᱞᱮ ᱢᱤᱫᱴᱮᱡ ᱫᱟᱨᱮ ᱨᱤᱭᱟᱜ ᱫᱟᱢ ᱜᱮ ᱯᱟᱪᱟᱥ ᱦᱟᱡᱟᱨ᱾
ᱦᱩᱸ, ᱦᱮᱸ ᱟ ᱠᱟᱢᱟᱣ ᱢᱮᱱᱟᱜ ᱜᱮᱭᱟ ᱠᱤᱱᱛᱩ ᱟᱞᱮ ᱫᱚ ᱚᱱᱟ ᱠᱚᱫᱚ ᱦᱟᱸᱜ ᱵᱟᱞᱮ ᱵᱮᱵᱚᱦᱟᱨ ᱜᱤᱭᱟ᱾ ᱛᱚ ᱚᱱᱟᱛᱮ ᱟᱞᱮᱫᱚ ᱨᱚᱦᱚᱭ ᱦᱚᱸ ᱵᱟᱞᱮ ᱨᱚᱦᱚᱭᱟ ᱟᱹᱠᱷᱨᱤᱧ ᱦᱚᱸ ᱵᱟᱞᱮ ᱟᱹᱠᱷᱨᱤᱧᱟ᱾
ᱱᱚᱱᱛᱮ ᱫᱚ ᱯᱟᱹᱭᱠᱟᱹᱨ ᱠᱩ ᱦᱤᱡᱩᱜ ᱜᱮᱭᱟ ᱥᱮ ᱟᱨᱠᱷᱟᱡ ᱡᱚᱢ ᱫᱚ ᱚᱠᱚᱭ ᱦᱚᱸ ᱵᱟᱠᱚ ᱡᱚᱢ ᱜᱮᱭᱟ ᱱᱚᱸᱰᱮ ᱫᱚ᱾
ᱦᱚᱸ ᱦᱚᱸ ᱦᱩᱸ, ᱦᱚᱸ ᱦᱚᱸ ᱟᱪᱪᱷᱟ ᱟᱪᱪᱷᱟ᱾
ᱚᱱᱟᱫᱚ ᱟᱠᱷᱨᱤᱧ ᱞᱟᱹᱜᱤᱫ ᱤᱭᱟᱹ ᱛᱮ᱾
ᱦᱚᱸ ᱡᱮᱞᱮᱠᱟ ᱟᱵᱚ ᱥᱟᱱᱛᱟᱲ ᱠᱚᱦᱚᱸ ᱵᱚᱱ ᱵᱟᱰᱟᱭ ᱜᱮᱭᱟ ᱯᱟᱹᱨᱤᱥ ᱯᱟᱹᱨᱤᱥ ᱨᱮ ᱟᱭᱢᱟ ᱞᱮᱠᱟᱱ ᱢᱮᱱᱟᱜ ᱵᱚᱱᱟ᱾ ᱪᱮᱫ ᱞᱮᱠᱟ ᱮᱸ ᱦᱮᱢᱵᱨᱚᱢ ᱠᱚ ᱵᱩᱱ ᱢᱮᱱᱟ ᱦᱮᱢᱵᱨᱚᱢ ᱢᱮᱱᱟᱜ ᱵᱚᱱᱟ ᱤᱱᱟᱹ ᱠᱟᱛᱮᱜ ᱥᱟᱫᱟ ᱦᱮᱢᱵᱨᱚᱢ ᱢᱮᱱᱟᱜ ᱵᱚᱱᱟ᱾ ᱤᱱᱟᱹ ᱠᱟᱛᱮᱫ ᱚᱱᱠᱟ ᱜᱮ ᱟᱨᱚ ᱟᱭᱢᱟ ᱰᱷᱮᱨ ᱩᱱᱠᱟ ᱯᱟᱹᱨᱤᱥ ᱢᱮᱱᱟᱜ ᱛᱟᱵᱚᱱᱟ ᱛᱚ ᱩᱱᱠᱩ ᱦᱚᱸ ᱚᱱᱠᱟ ᱜᱮ ᱵᱷᱟᱜᱽ ᱵᱷᱟᱜᱽ ᱢᱮᱱᱟᱜ ᱛᱟᱠᱚᱣᱟ᱾ ᱟᱫᱚ ᱚᱱᱟ ᱞᱮᱠᱟᱛᱮ ᱟᱞᱮ ᱫᱚ ᱚᱱᱟ ᱠᱚᱫᱚ ᱦᱟᱸᱜ ᱟᱹᱰᱤ ᱫᱤᱱ ᱠᱷᱚᱱ ᱜᱮ ᱮᱸ ᱥᱮᱫᱟᱭ ᱦᱟᱲᱟᱢ ᱫᱟ ᱦᱟᱲᱟᱢ ᱠᱷᱚᱱ ᱜᱮ ᱚᱱᱟ ᱠᱚᱫᱚ ᱵᱟᱠᱚ ᱵᱮᱵᱚᱦᱟᱨ ᱟᱹᱜᱩ ᱠᱟᱜᱼᱟ ᱛᱚ ᱚᱱᱟᱛᱮ ᱚᱱᱟ ᱠᱚᱫᱚ ᱦᱟᱸᱜ ᱵᱟᱞᱮ ᱵᱮᱵ
ᱦᱮᱸ ᱦᱮᱸ ᱦᱮᱸ ᱦᱮᱸ ᱛᱚ ᱦᱚᱲ ᱫᱚ ᱵᱟᱝ ᱫᱷᱟᱨᱟᱣ ᱠᱚᱣᱟ ᱥᱮ ᱡᱷᱚᱛᱚ ᱦᱚᱲ ᱫᱚ ᱡᱷᱚᱛᱚ ᱦᱚᱲ ᱴᱷᱮᱡ᱾
ᱦᱮᱸ ᱦᱮᱸ ᱦᱮᱸ᱾
ᱦᱮᱸ᱾
ᱟᱫᱚ ᱢᱮᱱᱟᱜ ᱜᱮᱭᱟ ᱟᱞᱮ ᱥᱮᱫ ᱠᱚ ᱵᱟᱜᱟᱱ ᱠᱟᱜ ᱜᱮᱭᱟ ᱞᱟᱹᱴᱩ ᱞᱟᱹᱴᱩ ᱵᱟᱜᱟᱱ ᱢᱮᱱᱟᱜᱼᱟ ᱚᱱᱟ ᱫᱚ ᱟᱫᱚ ᱮᱴᱟᱜ ᱠᱚᱫᱚ ᱠᱚ ᱵᱟᱜᱟᱱᱮᱜ ᱠᱟᱱ ᱜᱮᱭᱟ ᱠᱚ᱾
ᱦᱮᱸ ᱦᱮᱸ᱾
ᱟᱯᱮ ᱚᱱᱛᱮ ᱫᱚ ᱛᱟᱞᱮ ᱫᱟᱨᱮ ᱠᱚ ᱢᱮᱱᱟᱜ ᱟᱠᱟᱫᱟ ᱛᱟᱞᱮ ᱫᱟᱨᱮ ᱠᱚ? ᱠᱷᱤᱡᱩᱨ ᱫᱟᱨᱮ᱾
ᱟᱸ ᱠᱷᱤᱡᱩᱨ
ᱠᱷᱤᱡᱩᱨ ᱫᱟᱹᱨᱮ ᱫᱚ ᱢᱤᱫ ᱵᱟᱨ ᱢᱮᱱᱟᱜ ᱜᱤᱭᱟ ᱠᱤᱱᱛᱩ ᱛᱟᱞᱤ ᱫᱟᱨᱮ ᱫᱚ ᱟᱞᱮ ᱥᱮᱜ ᱫᱚ ᱧᱮᱞ ᱡᱚᱝ ᱞᱮᱠᱟ ᱦᱚᱸ ᱵᱟᱹᱱᱩᱜᱼᱟ᱾ ᱟᱞᱮ ᱥᱮᱫ ᱛᱟᱞᱮ ᱫᱟᱨᱮ ᱜᱮ ᱵᱟᱹᱱᱩᱜᱼᱟ᱾
ᱛᱚᱵᱮ ᱡᱚᱢ ᱨᱤᱭᱟᱜ ᱛᱟᱦᱮᱱ ᱠᱷᱟᱡ ᱫᱚ ᱠᱤᱨᱤᱧ ᱠᱟᱛᱮ ᱯᱮ ᱟᱹᱜᱩᱭᱮᱜ ᱠᱟᱱᱟ ᱟᱯᱮ ᱠᱚᱫᱚ?
ᱪᱮᱫ?
ᱛᱟᱞᱤ ᱡᱚ᱾
ᱟᱞᱮ ᱥᱮᱫ ᱫᱚ ᱵᱟᱝ ᱧᱟᱢᱚᱜᱼᱟ᱾
ᱚᱱᱠᱟ ᱯᱟᱹᱭᱠᱟᱹᱨ ᱠᱚᱦᱚᱸ ᱟᱠᱷᱨᱤᱧ ᱠᱩᱫᱚ ᱵᱟᱠᱩ ᱤᱫᱤᱭᱮᱜ ᱜᱮᱭᱟ?
ᱮᱸᱦᱮᱜ ᱮᱸᱦᱮᱜ ᱵᱟᱝ ᱧᱟᱢᱚᱜ-ᱟ ᱟᱞᱮ ᱥᱮᱫ ᱫᱚ᱾
ᱟᱞᱮ ᱥᱮᱫ ᱫᱚᱠᱚ ᱟᱹᱜᱩᱭ ᱜᱮᱭᱟ ᱟᱠᱷᱨᱤᱧᱟᱠᱚ ᱱᱚᱛᱮ ᱫᱚ ᱟᱫᱚ ᱫᱟᱢ ᱛᱤᱜᱤ ᱠᱚ ᱟᱹᱷᱨᱤᱧᱟ ᱟᱫᱚᱞᱮ ᱦᱟᱛᱟᱣ ᱠᱤᱭᱟᱞᱮ ᱡᱚᱢ ᱥᱟᱱᱟ ᱞᱮᱠᱟᱱᱡ ᱫᱚ᱾
ᱚ ᱟᱞᱮ ᱥᱮᱱ ᱫᱚ ᱵᱟᱡᱟᱨ ᱨᱮ ᱵᱟᱝ ᱧᱟᱢᱚᱜ-ᱟ᱾
ᱠᱟᱨᱚᱱ ᱟᱞᱮᱥᱮᱜ ᱫᱚ ᱵᱟᱹᱱᱩᱜ ᱠᱟᱫᱟ ᱥᱮ ᱛᱟᱞᱮ ᱫᱟᱨᱮ ᱦᱚᱸ ᱵᱟᱹᱱᱩᱜ-ᱟ ᱠᱷᱤᱡᱩᱨ ᱫᱟᱨᱮ ᱦᱚᱸ ᱵᱟᱹᱱᱩᱜ-ᱟ ᱾ ᱟᱨᱠᱷᱟᱱ ᱫᱚ ᱵᱟᱠᱤ ᱵᱟᱫ ᱫᱚ ᱡᱷᱚᱛᱚ ᱫᱟᱨᱮ ᱠᱚᱜᱮ ᱢᱮᱱᱟᱜ-ᱟ ᱱᱚᱣᱟ ᱠᱚᱨᱮ ᱜᱮ ᱠᱷᱟᱹᱞᱤ ᱚᱱᱟ ᱫᱟᱨᱮᱹ ᱫᱚ ᱵᱟᱹᱱᱩᱜ-ᱟ ᱱᱚᱛᱮ ᱫᱚ
ᱦᱩᱸ ᱦᱩᱸ
ᱦᱟᱱᱛᱮ ᱛᱟᱞᱮ ᱫᱟᱨᱮ ᱫᱚ ᱢᱮᱱᱟᱜ-ᱟ ᱟᱵᱚ ᱢᱟᱨᱮ ᱫᱤᱥᱚᱢ ᱵᱚᱱ ᱢᱮᱱ ᱚᱱᱛᱮ ᱢᱮᱱᱟᱜ-ᱟ
ᱦᱮᱸ ᱦᱮᱸ ᱚᱱᱛᱮ ᱫᱚ ᱟᱹᱰᱤ ᱡᱟᱹᱥᱛᱤ ᱜᱮ ᱢᱮᱱᱟᱜ-ᱟ ᱛᱮᱫᱚ ᱟᱵᱚ ᱠᱚ ᱫᱚ
ᱩᱸᱻᱻ
ᱠᱟᱨᱚᱱ ᱱᱤᱛᱚᱜ ᱦᱚᱸ ᱚᱱᱛᱮ ᱪᱟᱞᱟᱣ ᱵᱟᱲᱟ ᱦᱩᱭ ᱞᱮᱱᱟ ᱥᱮ ᱟᱫᱚ ᱫᱟᱨᱮ ᱠᱚᱦᱚᱸ ᱠᱟᱹᱴᱤᱡ ᱠᱟᱹᱴᱤᱡ ᱜᱮᱭᱟ ᱞᱮᱠᱤᱱ ᱟᱹᱰᱤ ᱟᱭᱢᱟ ᱜᱟᱱ ᱜᱮ ᱢᱮᱱᱟᱜ-ᱟ ᱚᱱᱛᱮ ᱠᱚᱨᱮ ᱫᱚ ᱠᱷᱤᱡᱩᱨ ᱫᱟᱨᱮ ᱠᱚᱦᱚᱸ ᱢᱮᱱᱟᱜ-ᱟ ᱾
ᱦᱮᱸ ᱟᱪᱷᱟ ᱤᱧ ᱢᱟ ᱦᱟᱸᱜ ᱚᱱᱛᱮ ᱢᱟ ᱵᱟᱹᱧ ᱪᱟᱞᱟᱣ ᱫᱚᱧ ᱪᱟᱞᱟᱣ ᱜᱮᱭᱟ ᱢᱟᱨᱮ ᱫᱤᱥᱚᱢ ᱟᱫᱚ ᱤᱧᱛᱚ ᱦᱟᱜ ᱮᱴᱟᱜ ᱥᱟᱭᱤᱰ ᱧᱚᱜ ᱤᱧ ᱪᱟᱞᱟᱣ ᱠᱟᱱᱟ ᱦᱟᱱᱛᱮ ᱨᱟᱡᱽᱫᱷᱟᱱᱤ ᱥᱟᱭᱤᱰ ᱤᱧ ᱪᱟᱞᱟᱣ ᱞᱮᱱᱟ᱾
ᱦᱮᱸ ᱦᱮ
ᱩᱦ ᱛᱚ ᱱᱚᱛᱮ
ᱟᱞᱮ ᱫᱚ ᱤᱫᱤ ᱦᱳᱭ ᱞᱮᱱᱟ, ᱤᱫᱤ ᱠᱮᱜᱞᱮᱭᱟ ᱠᱚ ᱟᱞᱮ ᱠᱚᱫᱚ ᱟᱫᱚ ᱧᱮᱞ ᱠᱟᱜ-ᱟ ᱟᱨ ᱠᱷᱟᱡ ᱫᱚ ᱤᱱᱠᱟ ᱛᱮᱫᱚ ᱪᱟᱞᱟᱣ ᱦᱚᱸ ᱵᱟᱝ ᱦᱩᱭ ᱵᱟᱲᱟᱜ ᱠᱟᱱᱟ ᱟᱫᱚ ᱢᱤᱥᱚᱱ ᱠᱷᱚᱱᱟᱜ ᱜᱮ ᱠᱚ ᱤᱫᱤ ᱞᱮᱜ ᱞᱮᱭᱟ ᱫᱟᱬᱟ ᱵᱟᱲᱟᱭ ᱞᱮᱠᱟ
ᱦᱚᱸ ᱦᱚᱸ ᱦᱚᱸ ᱟᱪᱷᱟ ᱪᱮᱫ ᱥᱟᱨᱵᱮ ᱞᱮᱠᱟ ᱯᱮ ᱪᱟᱞᱟᱣ ᱞᱮᱱᱟ?
ᱫᱟᱬᱟᱱ ᱞᱮᱠᱟ ᱧᱮᱞ ᱡᱚᱝ ᱡᱟᱭᱜᱟ ᱠᱚ
ᱦᱮᱸ ᱦᱮᱸ ᱦᱮᱸ ᱦᱮᱸ ᱱᱮᱛᱟᱨ ᱢᱟ! ᱚᱛᱚᱭᱮᱯ ᱠᱚᱞᱮᱡᱽ ᱠᱷᱚᱱ ᱜᱮᱠᱚ ᱵᱚᱪᱷᱚᱨ ᱵᱚᱪᱷᱚᱨ ᱪᱷᱚᱨ ᱠᱚ ᱤᱫᱤᱭᱮᱜ ᱠᱚᱣᱟ ᱮᱱᱵᱷᱟᱨ ᱢᱮᱱᱴᱮᱞ
ᱟᱨ ᱚᱱᱮ ᱤᱥᱠᱩᱞ ᱠᱷᱚᱱᱟᱜ ᱠᱷᱚᱡ ᱦᱚᱸᱠᱚ ᱤᱫᱤᱭᱮᱫ ᱠᱚᱜᱮᱭᱟ ᱤᱥᱠᱩᱞ ᱠᱷᱚᱡ ᱦᱚᱸ,
ᱩᱸᱻ
ᱟᱫᱚ ᱚᱱᱟ ᱠᱷᱚᱡ ᱜᱮ ᱦᱮᱸ ᱟᱨᱚ ᱚᱱᱮ ᱜᱟᱛᱮ ᱠᱚ ᱠᱚ ᱤᱫᱤ ᱠᱚᱜᱮᱭᱟ ᱜᱟᱛᱮ ᱜᱷᱟᱹᱲᱤ ᱦᱚᱸ
ᱦᱩᱸ
ᱡᱟᱦᱟᱸᱭ ᱡᱩᱫᱤ ᱫᱟᱲᱮᱭᱟ ᱠᱟᱱᱟ ᱛᱚᱵᱮ ᱩᱱᱤ ᱵᱟᱦᱨᱮ ᱤᱥᱠᱩᱞ ᱛᱮᱠᱚ ᱤᱫᱤᱭᱟ ᱚᱱᱠᱟ ᱛᱮᱦᱚᱸᱠᱚ ᱤᱫᱤ ᱵᱟᱲᱟ ᱠᱟᱣ ᱛᱮ ᱫᱚ ᱧᱮᱞ ᱵᱟᱲᱟ ᱦᱩᱭ ᱠᱟᱱᱟ ᱚᱠᱛᱚ ᱫᱚ
ᱦᱩᱸ ᱦᱩᱸ ᱦᱩᱸᱻᱻ ᱱᱮᱛᱟᱨ ᱢᱟ ᱤᱱᱵᱷᱟᱨᱢᱮᱱᱴᱟᱞ ᱦᱚᱸ ᱨᱮᱱᱟᱜ ᱥᱟᱨᱵᱷᱮ ᱦᱩᱭᱩᱜ-ᱟ ᱚᱱᱟ ᱢᱤᱫᱴᱮᱡ ᱥᱟᱵᱡᱮᱠᱴ ᱠᱚ ᱠᱮᱭᱟ ᱱᱮᱛᱟᱨ ᱢᱟ ᱩᱥ ᱥᱠᱩᱞ ᱠᱚᱨᱮ ᱠᱚ ᱮᱢ ᱜᱮᱭᱟ ᱛᱚ ᱵᱚᱪᱷᱚᱨ ᱵᱚᱪᱷᱚᱨ ᱠᱚ ᱤᱫᱤᱭᱮᱜ ᱠᱚᱣᱟ ᱚᱱᱠᱟ ᱢᱚᱸᱡᱽ ᱢᱚᱸᱡ ᱡᱟᱭᱜᱟ
ᱟᱪᱷᱟ ᱦᱮᱸ
ᱩᱸ
ᱪᱮᱫᱟᱜ ᱟᱯᱮ ᱚᱱᱛᱮ ᱫᱚ ᱚᱞ ᱪᱤᱠᱤ ᱠᱤ ᱯᱟᱲᱦᱟᱣ ᱫᱚ ᱥᱩᱨᱩ ᱠᱟᱱ ᱜᱮᱭᱟ ᱥᱮ ᱞᱟᱦᱟ ᱠᱷᱚᱱᱟᱜ ᱚᱱᱛᱮ ᱫᱚ ᱥᱩᱨᱩ ᱜᱮ ᱢᱮᱱᱟᱜ-ᱟ?
ᱦᱮᱸ ᱢᱮᱱᱟᱜ ᱜᱮᱭᱟ ᱟᱞᱮ ᱥᱮᱱ ᱦᱚᱸ, ᱟᱹᱰᱤ ᱫᱤᱱ ᱠᱷᱚᱱ ᱜᱮ ᱪᱟᱞᱟᱜ ᱠᱟᱱᱟ ᱛᱚ ᱚ ᱚᱱᱚᱝᱠᱟ ᱱᱤᱡᱮᱨ ᱛᱮᱜᱮ ᱪᱟᱞᱟᱣ ᱢᱟᱱᱟᱣ ᱦᱩᱭᱩᱜ ᱯᱨᱟᱭᱵᱷᱮᱴ ᱞᱮᱠᱟᱜᱮ ᱛᱚ ᱡᱟᱦᱟᱸ ᱚᱱᱠᱟ
ᱟᱞᱮ ᱱᱚᱛᱮ ᱫᱚ ᱦᱮᱸ ᱟᱞᱮ ᱱᱚᱛᱮ ᱫᱚ ᱩᱱᱟᱹᱜ ᱵᱟᱹᱱᱩᱜ ᱠᱟᱫᱟ ᱾
ᱟᱪᱪᱷᱟ ᱟᱪᱪᱷᱟ
ᱠᱚᱢ